ᱦᱮᱸ ᱦᱮᱞᱳ ᱾ᱦᱮᱸ ᱡᱚᱦᱟᱨ ᱜᱮ᱾
ᱛᱟᱦᱚᱞᱮ ᱫᱟᱠᱟ ᱠᱚᱯᱮ ᱥᱟ. ᱛ ᱠᱮᱫᱟ ᱥᱮ ᱵᱟᱸᱜ
ᱫᱟᱠᱟ ᱫᱚ ᱦᱮᱸᱻ ᱥᱟᱹᱛ ᱫᱟᱠᱟᱫᱤᱧ᱾ ᱩᱛᱩ ᱩᱛᱩ ᱟᱹᱣᱨᱤᱧ ᱤᱥᱤᱱᱟ᱾
ᱚᱻ ᱫᱟᱠᱟ ᱫᱚ ᱟᱢ ᱢᱚᱛᱚ ᱞᱟᱹᱜᱤᱫ ᱜᱮᱢ ᱫᱟᱠᱟᱭᱟ ᱥᱮ ᱡᱚᱛᱚ ᱦᱚᱲᱯᱮ ᱫᱟᱠᱟᱭ ᱫᱟ?
ᱵᱟᱝ ᱟ ᱤᱧ ᱫᱚ ᱵᱟᱭᱨᱮ ᱨᱤᱧ ᱛᱟᱦᱮᱱ ᱜᱮᱭᱟ ᱛᱚ᱾ ᱟᱫᱚ ᱤᱧ ᱮᱠᱞᱟ ᱞᱟᱹᱜᱤᱫ ᱜᱮ ᱫᱟᱠᱟ ᱫᱩᱧ ᱤᱥᱤᱱ ᱜᱮᱭᱟ᱾ ᱟᱨ ᱩᱛᱩ ᱫᱚ ᱟᱹᱣᱨᱤᱧ ᱤᱥᱤᱱᱟ ᱦᱟᱸᱜ, ᱤᱥᱤᱱᱟᱧ ᱦᱟᱸᱜ᱾
ᱩᱸ ᱟᱪᱪᱷᱟ ᱛᱟᱦᱚᱞᱮ ᱪᱮᱫ ᱞᱮᱠᱟ ᱩᱛᱩ ᱠᱚᱫᱚ ᱚᱠᱟ ᱠᱚᱨᱮ ᱠᱷᱚᱱ ᱯᱮ ᱦᱟᱛᱟᱣᱟ ᱚᱲᱟᱜ ᱠᱷᱚᱱ ᱠᱚ ᱟᱹᱜᱩ ᱟᱯᱮᱭᱟ ᱥᱮ ᱵᱟᱡᱟᱨ ᱠᱚᱨᱮ ᱠᱷᱚᱱ ᱯᱮ ᱠᱤᱨᱤᱧ ᱵᱟᱲᱟᱭᱟ
ᱵᱟᱝᱟ ᱵᱟᱡᱟᱨ ᱠᱷᱚᱱ ᱜᱮᱞᱮ ᱠᱤᱨᱤᱧ ᱟᱜᱩᱭᱟ
ᱪᱮᱫ ᱞᱮᱠᱟ ᱚᱱᱟ ᱠᱚ ᱨᱮᱱᱟᱜ ᱟᱱᱟᱡᱯᱟᱹᱛᱤ ᱠᱚ ᱨᱮᱱᱟᱜ ᱫᱟᱢ ᱫᱚ? ᱪᱟᱞᱮ ᱪᱮᱫ ᱠᱚ ᱩᱛᱩ ᱠᱚ ᱵᱟᱡᱟᱨ ᱠᱚᱨᱮ ᱧᱟᱢᱚᱜ ᱜᱮᱭᱟ?
ᱩᱛᱩ ᱠᱚᱫᱚ ᱟᱨ ᱵᱤᱞᱟᱹᱛᱤ ᱠᱚ ᱧᱟᱢᱚᱜᱼᱟ᱾ ᱵᱷᱮᱱᱰᱤ ᱧᱟᱢᱚᱜᱼᱟ᱾ ᱟᱨ ᱵᱷᱳᱨᱵᱩᱴᱤ ᱠᱚ, ᱡᱷᱤᱸᱜᱟᱹ ᱠᱚ ᱠᱟᱨᱞᱟ ᱠᱚ᱾ ᱯᱚᱴᱚᱨ ᱠᱚ ᱟᱹᱰᱤ, ᱟᱹᱰᱤ ᱨᱚᱠᱚᱢ ᱩᱛᱩ ᱫᱚ ᱧᱟᱢ ᱫᱚ ᱧᱟᱢᱚᱜᱼᱟ ᱾ ᱟᱫᱚ ᱫᱚᱢᱮ ᱫᱟᱢ᱾
ᱟᱪᱪᱷᱟ
ᱦᱮᱸ
ᱛᱚᱦᱚᱞᱮ ᱛᱟᱦᱚᱞᱮ ᱪᱮᱫ ᱯᱮ ᱩᱛᱩᱭ ᱮᱫᱟ
ᱛᱮᱦᱮᱧ ᱫᱚ ᱟᱞᱩ ᱟᱨ ᱫᱟᱹᱞ ᱞᱤᱧ ᱩᱛᱩᱭᱟ ᱦᱟᱸᱜ
ᱟᱪᱪᱷᱟ, ᱛᱟᱦᱞᱮ ᱱᱚᱸᱰᱮ ᱫᱚ ᱮᱠᱞᱟ ᱜᱮᱢ ᱤᱧ ᱫᱚ ᱚᱲᱟᱜ ᱨᱮᱜᱮ ᱱᱤᱛ ᱫᱚ ᱟᱨ ᱱᱚᱜᱚᱭ ᱯᱟᱲᱦᱟᱣ ᱵᱟᱲᱟ ᱦᱳᱭ ᱞᱮᱱᱟ ᱯᱟᱲᱦᱟᱣ ᱵᱟᱲᱟ ᱠᱟᱛᱮ ᱟᱫᱚ, ᱱᱤᱛᱚᱜ ᱡᱤᱨᱟᱹᱣ ᱦᱳᱭ ᱠᱟᱱᱟ ᱟᱨ ᱮᱠᱷᱚᱱ ᱛᱚ ᱯᱟᱲᱦᱟᱣ ᱟᱨ ᱵᱟᱭ ᱥᱚᱢᱵᱷᱚᱵᱚᱜᱼᱟ ᱥᱮ ᱵᱟᱝ ᱜᱟᱱᱚᱜᱼᱟ᱾ ᱢᱚᱬᱮ ᱠᱚ ᱠᱟᱹᱴᱤᱡ ᱯᱷᱟᱱᱱᱟ ᱯᱷᱟᱱᱱᱟ ᱞᱟᱹᱠᱛᱤ ᱠᱟᱱᱟ, ᱜᱮᱭᱟ ᱵᱟᱠᱷᱟᱱ ᱢᱚᱱᱮ ᱠᱚ ᱵᱷᱟᱜᱮ ᱵᱟᱝ ᱟᱹᱭᱠᱟᱹᱜᱼᱟ ᱾ᱟᱫᱚ ᱫᱟᱠᱟ ᱫᱟᱠᱟ ᱠᱚᱫᱚ ᱟᱭᱳ ᱛᱟᱠᱚ ᱠᱚ ᱤᱥᱤᱱ ᱫᱟ᱾ ᱟᱨ ᱪᱤᱠ ᱩᱛᱩᱭᱟ ᱵᱟᱹᱧ ᱵᱟᱲᱟᱭᱟ ᱦᱟᱸᱜ ᱛᱚᱵᱮ ᱠᱚ ᱤᱥᱤᱱᱮᱫᱟ ᱤᱥᱤᱱ ᱫᱚ
ᱚ
ᱟᱪᱪᱷᱟ ᱛᱤᱱᱟᱹᱜ ᱜᱟᱱ ᱯᱮ ᱛᱟᱦᱮᱱ ᱜᱮᱭᱟ ᱚᱸᱰᱮ ᱫᱚ ᱵᱟᱭᱨᱮ ᱨᱮᱫᱚ
ᱦᱮᱸ ᱛᱟᱦᱮᱸ ᱵᱚᱞᱛᱮ ᱫᱚ ᱤᱧ ᱮᱠᱞᱟ ᱜᱤᱧ ᱛᱟᱦᱮᱱ ᱜᱮᱭᱟ ᱟᱨ ᱫᱟᱹᱭ ᱠᱚ, ᱢᱟᱹᱭ ᱠᱚ ᱢᱮᱱᱟᱜ ᱠᱚᱣᱟ ᱩᱱᱠᱩ ᱠᱚ
ᱢᱟᱱᱮ ᱚᱸᱰᱮ ᱫᱚ, ᱪᱮᱫ ᱚᱸᱰᱮ ᱪᱮᱫ ᱠᱟᱱ ᱛᱟᱯᱮᱭᱟ ᱦᱳᱥᱴᱮᱞ ᱠᱟᱱ ᱛᱟᱯᱮᱭᱟ
ᱦᱮᱸ ᱦᱳᱥᱴᱮᱞ ᱞᱮᱠᱟ ᱜᱮ
ᱟᱪᱪᱷᱟ, ᱟᱪᱪᱷᱟ
ᱫᱟᱠᱟ ᱩᱛᱩ ᱠᱚᱫᱚ ᱱᱤᱡᱮ ᱛᱮᱜᱮ ᱤᱥᱤᱱ ᱞᱟᱜᱟᱜ-ᱟ
ᱛᱟᱦᱚᱞᱮ ᱛᱚ ᱟᱯᱮ ᱫᱚ ᱯᱟᱲᱦᱟᱣ ᱠᱚ ᱱᱤᱭᱟ. ᱫᱚ᱾ ᱟᱹᱰᱤ ᱟᱭᱢᱟ ᱯᱮ ᱯᱟᱲᱦᱟᱜ ᱜᱮᱭᱟ ᱦᱮᱸ ᱵᱟᱝ
ᱦᱮᱸ ᱦᱮᱸ
ᱟᱪᱪᱷᱟ, ᱱᱟᱯᱟᱭ ᱠᱟᱛᱷᱟ ᱠᱟᱱᱟ ᱛᱟᱦᱚᱞᱮ ᱫᱟᱬᱟᱱ ᱠᱚᱯᱮ ᱪᱟᱞᱟᱜ ᱜᱮᱭᱟ ᱥᱮ ᱵᱟᱝ ᱠᱩᱥᱤᱭᱟᱜᱼᱟ ᱯᱮ ᱥᱮ ᱵᱟᱝ ᱨᱟᱱ ᱠᱚ᱾
ᱦᱮᱸ, ᱫᱟᱬᱟᱱ ᱠᱚ ᱫᱚᱞᱮ ᱠᱩᱥᱤᱭᱟᱜ ᱜᱮᱭᱟ᱾ ᱪᱟᱞᱟᱣ ᱞᱮᱱ ᱛᱟᱦᱮᱸᱜ ᱟᱞᱮ ᱫᱟᱬᱟᱱ ᱠᱚ
ᱚᱠᱟᱨᱮᱯᱮ ᱥᱮᱱ ᱞᱮᱱ ᱛᱟᱦᱮᱱᱟ
ᱢᱩᱠᱩᱴᱢᱩᱱᱤ ᱞᱮ ᱪᱟᱞᱟᱣ ᱞᱮᱱ ᱛᱟᱦᱮᱸᱜᱼᱟ
ᱟᱨ ᱚᱠᱟ ᱠᱚᱨᱮ
ᱟᱨ ᱩᱸ ᱪᱟᱞᱟᱜ ᱪᱞᱟᱟᱜ ᱫᱚᱞᱮ ᱪᱟᱞᱟᱣ ᱠᱟᱱᱟ ᱩᱱᱟᱹᱜ ᱫᱚ ᱵᱟᱞᱮ ᱪᱟᱞᱟᱣ ᱠᱟᱱᱟ ᱡᱟᱦᱟᱸ ᱪᱮ ᱠᱚ ᱢᱮᱱᱟᱜᱼᱟ ᱠᱨᱤᱥ ᱜᱟᱨᱰᱮᱱ ᱠᱨᱤᱥ ᱜᱟᱨᱰᱮᱱ ᱢᱮᱱᱟᱜᱼᱟ ᱚᱱᱟ ᱠᱚᱨᱮ ᱨᱮ ᱪᱟᱞᱟᱣ ᱠᱟᱱᱟ ᱰᱤᱭᱟᱨ ᱯᱟᱨᱠ ᱦᱚᱞᱮ ᱪᱟᱞᱟᱣ ᱞᱮᱱ ᱛᱟᱦᱮᱸᱜᱼᱟ ᱟᱨ
ᱟᱪᱪᱷᱟ
ᱤᱱᱟᱹ ᱠᱚᱜᱮᱞᱮ ᱫᱟᱬᱟ ᱟᱠᱟᱫᱟ ᱟᱨᱦᱚᱸ ᱪᱟᱞᱟᱣ ᱨᱮᱱᱟᱜ
ᱟᱪᱪᱷᱟ ᱠᱤᱨᱤᱥ ᱜᱟᱨᱰᱮᱱ ᱠᱤᱨᱤᱥ ᱜᱟᱨᱰᱮᱱ ᱫᱚ ᱪᱮᱫ ᱠᱚ ᱢᱮᱱᱟᱜ-ᱟ ᱪᱮᱫ ᱠᱚ ᱧᱮᱞ ᱡᱚᱝ ᱞᱮᱠᱟᱱᱟᱜ ᱢᱮᱱᱟᱜ ᱟᱠᱟᱫᱟ
ᱚᱸᱰᱮ ᱫᱚ ᱚᱸᱰᱮ ᱫᱚ ᱵᱮᱥᱤ ᱦᱮᱸ ᱚᱸᱰᱮ ᱫᱚ ᱵᱮᱥᱤ ᱠᱤᱪᱷᱩ ᱫᱚ ᱤᱭᱟᱹᱡᱚᱱᱱᱟ ᱡᱟᱭᱜᱟ ᱫᱚ ᱵᱟᱹᱱᱩᱜ-ᱟ ᱥᱮ ᱵᱟᱦᱟ ᱠᱚᱜᱮ ᱢᱮᱱᱟᱜ-ᱟ ᱜᱚᱴᱟ ᱛᱷᱟᱨᱮ ᱛᱷᱟᱨᱮᱛᱮ ᱵᱟᱦᱟ ᱢᱮᱱᱟᱜ-ᱟ ᱛᱟᱯᱚᱨᱮ ᱩᱱᱠᱩ ᱜᱤᱫᱽᱨᱟᱹ ᱠᱚ ᱡᱟᱦᱟᱸ ᱨᱮᱠᱚ ᱠᱷᱮᱞ ᱵᱟᱲᱟᱭ ᱜᱮᱭᱟ ᱠᱚ ᱚᱱᱟ ᱠᱚᱠᱚ ᱫᱚᱦᱚ ᱚᱱᱟ ᱠᱚ ᱢᱮᱱᱟᱜᱼᱟ
ᱟᱪᱪᱷᱟ
ᱦᱮᱸ ᱟᱨ ᱚᱸᱰᱮ ᱛᱟᱦᱮᱱ ᱡᱟᱭᱜᱟ ᱢᱮᱱᱟᱜᱼᱟ ᱛᱟᱦᱮᱱ ᱜᱮᱭᱟ ᱠᱚ ᱚᱲᱟᱜ ᱞᱮᱠᱟ ᱢᱮᱱᱟᱜᱼᱟ ᱚᱱᱟ ᱠᱚᱫᱚ ᱧᱮᱞ ᱡᱚᱝ ᱡᱟᱭᱜᱟᱫᱚ ᱟᱨ ᱵᱮᱥᱤ ᱠᱟᱭᱛᱮ ᱵᱤᱨ ᱢᱮᱱᱟᱜᱼᱟ ᱵᱤᱨ ᱢᱮᱱᱟᱜᱼᱟ ᱠᱮᱞᱮᱱ ᱢᱮᱱᱟᱜᱼᱟ ᱦᱮ
ᱟᱪᱪᱷᱟ ᱚᱸᱰᱮ ᱫᱚ ᱡᱤᱭᱟᱹᱞᱤ ᱠᱚᱫᱚ ᱵᱟᱹᱱᱩᱜ ᱠᱚᱣᱟ
ᱵᱟᱝᱟ ᱚᱸᱰᱮ ᱫᱚ ᱡᱤᱭᱟᱹᱞᱤ ᱠᱚᱫᱚ ᱵᱟᱹᱱᱩᱜ ᱠᱚᱣᱟ
ᱟᱪᱪᱷᱟ ᱡᱟᱦᱟᱸ ᱫᱚ ᱰᱤᱭᱟᱨ ᱯᱟᱨᱠ ᱢᱮᱱ ᱠᱮᱜ-ᱟᱵᱤᱱ ᱚᱱᱟ ᱫᱚ ᱰᱤᱭᱟᱨ ᱯᱟᱨᱠ ᱫᱚ ᱪᱮᱫ ᱞᱮᱠᱟ ᱡᱤᱭᱟᱹᱞᱤ ᱠᱚ ᱢᱮᱱᱟᱜ ᱠᱚᱣᱟ ᱥᱮ ᱵᱟᱝᱟ
ᱦᱮᱸ ᱚᱸᱰᱮ ᱦᱚᱨᱤᱱ ᱠᱚ ᱧᱟᱢᱚᱜ ᱜᱮᱭᱟ ᱧᱮᱞᱢᱚᱜ ᱜᱮᱭᱟ ᱠᱚ ᱦᱟᱹᱛᱤ ᱢᱮᱱᱟᱜ ᱠᱚᱣᱟ ᱟᱨ ᱡᱟᱦᱟᱸ ᱛᱤᱱᱟᱹᱜ ᱡᱤᱵᱽᱭᱟᱹᱞᱤ ᱡᱷᱚᱛᱚ ᱜᱮ ᱚᱸᱰᱮ ᱫᱚᱠᱚ ᱧᱟᱢᱚᱜ ᱜᱮᱭᱟ
ᱚ ᱟᱪᱪᱷᱟ
ᱟᱨ ᱟᱢ ᱫᱚ ᱵᱟᱢ ᱪᱟᱞᱟᱣ ᱟᱠᱟᱱᱟ ᱫᱟᱬᱟᱱ ᱠᱚ
ᱵᱟᱝ ᱵᱟᱝ ᱚᱱᱟ ᱠᱚᱨᱮ ᱫᱚ ᱪᱟᱞᱟᱣ ᱵᱟᱝ ᱦᱩᱭ ᱟᱠᱟᱱᱟ ᱟᱫᱤᱱᱟ ᱫᱟᱬᱟᱱ ᱫᱚ ᱱᱤᱛ ᱫᱚ ᱥᱚᱢᱚᱭ ᱵᱟᱝ ᱦᱩᱭ ᱠᱟᱱᱟ ᱱᱤᱛ ᱫᱚ ᱫᱟᱜ ᱫᱤᱱ ᱛᱚ ᱫᱟᱜ ᱫᱤᱱ ᱫᱚ ᱚᱱᱠᱟᱱ ᱫᱟᱬᱟᱱ ᱚᱠᱛᱚ ᱦᱚᱸ ᱵᱟᱭ ᱧᱟᱢᱚᱜ-ᱟ ᱡᱟᱹᱯᱩᱫ ᱫᱟᱭ ᱚᱲᱟᱜ ᱠᱚᱨᱮᱱᱟᱜ ᱦᱚᱸ ᱠᱟᱹᱢᱤ ᱵᱟᱲᱟ ᱦᱩᱭᱩᱜ-ᱟ ᱠᱟᱹᱡ ᱜᱟᱹᱲᱤ ᱠᱟᱹᱡ ᱠᱟᱹᱡ ᱚᱲᱟᱜ ᱠᱚᱨᱮᱱᱟᱜ ᱠᱟᱹᱢᱤ ᱠᱚ ᱜᱚᱲᱚ ᱟᱠᱚ ᱦᱩᱭᱩᱜ-ᱟ ᱵᱟᱢ ᱜᱚᱲᱚ ᱟᱠᱚ ᱠᱷᱟᱱ ᱚᱲᱟᱜ ᱠᱚᱨᱮ ᱦᱚᱸᱠᱚ ᱞᱟᱹᱭᱟ ᱵᱟᱯᱮ ᱠᱟᱹᱢᱤ ᱠᱟᱱᱟ ᱠᱷᱟᱹᱞᱤ ᱯᱟᱲᱦᱟᱣ ᱞᱮᱠᱷᱟᱱ ᱛᱚ ᱟᱨᱦᱚᱸ ᱵᱟᱝ ᱦᱩᱭᱩᱜ-ᱟ ᱠᱟᱹᱢᱤ ᱦᱚᱸ ᱞᱟᱹᱠᱛᱤ ᱠᱟᱱ ᱜᱮᱭᱟ
ᱦᱮᱸ ᱡᱷᱚᱛᱚ ᱠᱤᱪᱷᱩ ᱜᱮ ᱡᱷᱚᱛᱚ ᱠᱤᱪᱷᱩ ᱜᱮ ᱠᱚᱨᱟᱣ ᱠᱚ ᱞᱟᱜᱟᱜ-ᱟ
ᱦᱳᱭ ᱦᱳᱭ ᱟᱵᱚ ᱠᱚᱣᱟᱜ ᱥᱟᱱᱛᱟᱲ ᱥᱟᱶᱛᱟ ᱫᱚ ᱱᱚᱝᱠᱟᱱ ᱜᱮᱛᱚ ᱥᱩᱫᱷᱩ ᱯᱟᱲᱦᱟᱣ ᱵᱚᱱ ᱢᱚᱱᱮᱮᱫᱟᱵᱚᱱ ᱢᱚᱱᱮᱭᱟ ᱥᱮ ᱯᱟᱲᱦᱟᱣ ᱵᱚᱱ ᱪᱮᱥᱴᱟᱭ ᱜᱮᱭᱟ ᱟᱫᱚ ᱪᱤᱠᱟᱹᱭᱟᱵᱚᱱ ᱢᱟ ᱯᱟᱲᱦᱟᱣ ᱟᱵᱚ ᱥᱟᱱᱛᱟᱲ ᱢᱟᱱᱮ ᱥᱟᱶᱛᱟ ᱥᱤᱥᱴᱮᱢ ᱜᱮ ᱱᱚᱝᱠᱟᱱ ᱢᱮᱱᱟᱜ ᱠᱟᱫᱫᱟ ᱥᱤᱥᱴᱮᱢ ᱜᱮ ᱮ ᱯᱟᱹᱦᱤᱞ ᱠᱚ ᱱᱚᱝᱠᱟ ᱢᱮᱱᱟᱜ ᱟᱠᱟᱫᱟ ᱦᱮᱞᱳ ᱚᱠᱟᱞᱮᱠᱟ ᱨᱮ ᱵᱚᱱ ᱞᱟ
ᱯᱟᱲᱦᱟᱣ ᱦᱚᱸ ᱠᱟᱹᱢᱤ ᱦᱚᱸ ᱡᱷᱚᱛᱚ ᱜᱮ ᱡᱷᱚᱛᱚ ᱜᱮ ᱠᱚᱨᱟᱣ ᱞᱟᱜᱟᱜ-ᱟ ᱡᱮ ᱟᱵᱚ ᱢᱟ ᱵᱟᱝ ᱵᱳ ᱪᱟᱠᱨᱤ ᱵᱟᱠᱨᱤ ᱟᱥᱮ
ᱡᱷᱚᱛᱚᱣᱟᱜ ᱪᱟᱹᱠᱨᱤ ᱦᱚᱸ ᱧᱟᱢ ᱞᱮᱟᱜ-ᱟ ᱵᱟᱵᱚᱱ ᱧᱟᱢ ᱞᱮᱠᱷᱟᱱ ᱪᱤᱠᱟᱹᱛᱮ ᱦᱩᱭᱩᱜ-ᱟ ᱟᱵᱚ ᱥᱟᱱᱛᱟᱲ ᱥᱟᱶᱛᱟ ᱩᱛᱱᱟᱹᱣ ᱟᱵᱚᱱ ᱪᱤᱠᱟᱹᱛᱮ ᱞᱟᱦᱟ ᱤᱫᱤ ᱟᱵᱚᱱ ᱪᱤᱠᱟᱹᱛᱮ ᱞᱟᱦᱟᱱᱛᱤ ᱟᱵᱚᱱ ᱪᱤᱠᱟᱹᱛᱮ
ᱦᱮᱸ
ᱵᱟᱵᱚᱱ ᱠᱟᱹᱢᱤ ᱞᱮᱠᱷᱟᱱ ᱪᱤᱠᱟᱹᱛᱮ ᱦᱳᱭᱳᱜ-ᱟ ᱢᱟᱱᱮ ᱯᱟᱲᱦᱟᱣ ᱥᱟᱶ ᱥᱟᱶᱛᱮ ᱥᱟᱶᱛᱟ ᱨᱮᱱᱟᱜ ᱠᱟᱹᱢᱤ ᱦᱚᱸ ᱥᱟᱶ ᱥᱟᱶᱛᱮ ᱟᱵᱚᱣᱟᱜ ᱡᱟᱦᱟᱸ ᱫᱚ ᱟᱥᱲᱟ ᱠᱚ ᱢᱮᱱᱟᱜ ᱟᱠᱟᱫᱟ ᱚᱱᱟ ᱨᱮᱦᱚᱸ ᱡᱚᱯᱲᱟᱣ ᱦᱮᱸ ᱚᱱᱟ ᱨᱮᱦᱚᱸ ᱡᱚᱯᱲᱟᱣ ᱞᱟᱹᱠᱛᱤ ᱠᱟᱱ ᱛᱟᱵᱚᱱᱟ ᱥᱮ ᱱᱚᱝᱠᱟ ᱚᱱᱠᱟ ᱟᱵᱚ ᱡᱟᱦᱟᱸ ᱵᱚᱱ ᱵᱟᱲᱟᱭᱟ ᱚᱞ ᱪᱤᱠᱤ ᱤᱫᱤ ᱠᱟᱛᱮᱫ ᱡᱟᱦᱟᱸ ᱛᱤᱱᱟᱹᱜ ᱜᱟᱱ ᱡᱟᱦᱟᱸ ᱩᱰᱟᱹᱝ ᱵᱚᱱ ᱵᱟᱲᱟᱭᱟ ᱚᱱᱟ ᱠᱚ ᱜᱤᱫᱽᱨᱟᱹ ᱠᱚ ᱪᱮᱫ ᱟᱠᱚ ᱚᱱᱟ ᱠᱚᱨᱮᱱᱟᱜ ᱦᱚᱨ ᱰᱟᱦᱟᱨ ᱪᱮᱫ ᱠᱟᱱ ᱛᱟᱵᱚᱱᱟ ᱥᱮ ᱚᱱᱟ ᱠᱚ ᱥᱟᱵ ᱨᱟᱠᱟᱵ ᱮᱱᱠᱷᱟᱱ ᱟᱵᱚ ᱪᱮᱫ ᱞᱮᱠᱟ ᱨᱮᱵᱚᱱ ᱱᱟᱯᱟᱭᱚᱜ-ᱟ ᱚᱱᱟ ᱠᱚ ᱩᱭᱦᱟᱹᱨ ᱚᱱᱟᱠᱚ ᱞᱟᱹᱭ ᱯᱟᱥᱱᱟᱣ ᱛᱚᱵᱮ ᱛᱚ ᱟᱵᱚ ᱵᱚᱱ ᱞᱟᱦᱟ ᱤᱫᱤ ᱫᱟᱲᱮᱭᱟᱜᱼᱟ?
ᱦᱮᱸ,
ᱛᱟᱦᱚᱞᱮ ᱛᱤᱨ ᱠᱷᱚᱱ ᱯᱮ ᱫᱟᱠᱟ ᱫᱚ?
ᱦᱮᱸ ᱡᱚᱢ ᱦᱩᱭᱩᱜ ᱡᱚᱢ ᱟᱞᱮ ᱦᱟᱸᱜ, ᱳᱭ ᱱᱚᱴᱟ, ᱱᱚᱴᱟ ᱫᱚᱥᱴᱟ ᱥᱮᱫᱞᱮ ᱡᱚᱢᱟ᱾
ᱟᱪᱪᱷᱟ ᱟᱯᱮ ᱫᱚ ᱫᱤᱱᱟᱹᱢ ᱜᱮ ᱱᱚᱝᱠᱟ ᱫᱚ ᱫᱤᱱᱟᱹᱢ ᱫᱚ ᱱᱚᱝᱠᱟ ᱜᱮᱯᱮ ᱡᱚᱢᱟ?
ᱦᱮᱸ
ᱟᱪᱪᱷᱟ ᱟᱪᱪᱷᱟ ᱟᱪᱪᱷᱟ ᱛᱟᱦᱚᱞᱮ ᱚᱲᱟᱜ ᱠᱚᱨᱮ ᱫᱚᱯᱮ ᱜᱚᱞᱯᱚ ᱵᱟᱲᱟᱭᱟ ᱥᱮᱮ ᱵᱟᱝ ᱯᱷᱳᱱ ᱵᱟᱲᱟᱭᱟ ᱯᱮ ᱥᱮ ᱵᱟᱝ ᱚᱲᱟᱜ ᱠᱚᱨᱮ ᱫᱚ ᱟᱹᱛᱩ ᱫᱤᱥᱚᱢ ᱠᱷᱚᱱᱟᱜ ᱠᱷᱚᱵᱚᱨ ᱠᱚ ᱪᱮᱫ ᱞᱮᱠᱟ ᱦᱮᱱᱟᱜ ᱠᱚᱣᱟ ᱵᱟᱹᱱᱩᱜ ᱠᱚᱣᱟ ᱟᱵᱚᱣᱟᱜ ᱟᱹᱛᱩᱥ ᱪᱮᱫ ᱞᱮᱠᱟ ᱢᱮᱱᱟᱜ ᱟᱠᱟᱫᱟ ᱱᱚᱝᱠᱟᱱᱟᱜ ᱠᱷᱚᱵᱚᱨ ᱠᱚᱯᱮ ᱦᱟᱛᱟᱣ ᱵᱟᱲᱟᱭᱟ ᱥᱮ ᱵᱟᱝ
ᱦᱮᱸ ᱦᱟᱛᱟᱣ ᱵᱟᱲᱟ ᱫᱚ ᱦᱩᱭᱩᱜ ᱜᱮᱭᱟ ᱯᱷᱳᱱ ᱜᱮᱭᱟᱞᱮ ᱦᱮᱸ ᱱᱤᱛᱚᱜ ᱫᱚ ᱦᱮᱸ ᱱᱤᱛᱚᱜ ᱫᱚ ᱢᱚᱸᱡᱽ ᱜᱮ ᱢᱚᱡᱽ ᱜᱮ ᱢᱮᱱᱟᱜ-ᱟ
ᱟᱪᱪᱷᱟ᱾ ᱱᱚᱜᱚᱭ ᱡᱮᱢᱚᱱ ᱟᱹᱛᱩ ᱚᱲᱟᱜ ᱠᱚᱨᱮ ᱵᱟᱹᱲᱤᱡ ᱚᱨᱥᱚᱝ ᱠᱚ ᱵᱚᱞᱚᱱ ᱠᱟᱱᱟ ᱱᱚᱣᱟ ᱠᱚ ᱠᱷᱮᱛᱨᱮ ᱵᱟᱹᱲᱤᱡ ᱚᱨᱥᱚᱝ ᱚᱠᱟ ᱟᱯᱮ ᱟᱹᱛᱩ ᱠᱚᱨᱮ ᱵᱟᱹᱲᱤᱡ ᱚᱨᱥᱚᱝ ᱯᱟᱞᱚᱱ ᱵᱚᱞᱚᱱ ᱠᱟᱱ ᱱᱚᱝᱠᱟ ᱪᱷᱟᱛᱤᱠ ᱠᱚᱣᱟᱜ
ᱵᱟᱝ-ᱟ ᱵᱟᱝ-ᱟ ᱵᱟᱝ ᱵᱚᱞᱚᱜ ᱠᱟᱱᱟ᱾
ᱵᱟᱝ ᱱᱚᱝᱠᱟ ᱟᱭᱢᱟ ᱟᱹᱛᱩ ᱨᱮᱜᱮ ᱦᱮᱱᱟᱜ ᱟᱠᱟᱫᱟ᱾ ᱟᱹᱰᱤ ᱟᱭᱢᱟ ᱦᱚᱲᱜᱮ ᱪᱷᱟᱹᱛᱤᱠ ᱠᱚᱣᱟᱜ ᱤᱱᱟᱹ ᱞᱮᱠᱟ ᱞᱮᱠᱟᱛᱮᱜᱵᱚᱱ ᱛᱟᱲᱟᱢ ᱫᱟ ᱪᱷᱟᱹᱛᱤᱠᱣᱟᱜ ᱞᱟᱹᱭ ᱛᱮᱜᱮᱵᱚᱱ ᱟᱹᱪᱩᱨᱚᱜ ᱠᱟᱱᱟ ᱥᱮ ᱱᱩᱠᱩ ᱴᱷᱮᱱ ᱵᱚᱱ ᱟᱹᱪᱩᱨᱚᱜ ᱠᱟᱱᱟᱢᱟᱜ ᱫᱚᱵᱚᱱ ᱵᱟᱹᱜᱤᱭᱟᱜ ᱠᱟᱱᱟ ᱱᱚᱝᱠᱟ ᱛᱚ ᱦᱚᱸ ᱧᱮᱞᱚᱜ ᱠᱟᱱ ᱜᱮᱭᱟ᱾ ᱟᱯᱮ ᱠᱚᱨᱮ ᱚᱱᱠᱟᱱᱟᱜ ᱡᱤᱱᱤᱥ ᱠᱚ ᱧᱮᱞᱚᱜᱼᱟᱥᱮ ᱵᱟᱝ?
ᱵᱟᱝ ᱚᱱᱠᱟᱱᱟᱜ ᱡᱤᱱᱤᱥ ᱫᱚ ᱵᱟᱝ ᱧᱮᱞᱚᱜᱼᱟ᱾ ᱡᱟᱹᱥᱛᱤ ᱠᱟᱭᱛᱮ ᱟᱞᱮ ᱫᱚ ᱢᱟᱱᱮ ᱦᱚᱲ ᱜᱮ ᱵᱤᱥᱤ ᱟᱹᱛᱩ ᱢᱮᱱᱟᱜᱼᱟ ᱟᱥᱮ᱾ ᱪᱚᱛᱤᱠ ᱟᱛᱩ ᱠᱚ ᱫᱚ ᱟᱞᱮ ᱥᱩᱨ ᱥᱩᱯ ᱯᱩᱨ ᱠᱚᱨᱮ ᱫᱚ ᱢᱮᱱᱟᱜ ᱨᱮᱦᱚᱸ ᱠᱟᱹᱴᱤᱡ ᱯᱷᱟᱨᱟᱠ ᱧᱚᱜ ᱨᱮ ᱢᱮᱱᱟᱜᱼᱟ, ᱟᱨ ᱮᱸᱩᱱᱠᱩᱣᱟᱜ ᱠᱟᱛᱷᱟ ᱛᱮᱫᱚ ᱵᱟᱝᱞᱮ ᱪᱟᱞᱟᱜ ᱜᱮᱭᱟ᱾
ᱟᱪᱷᱟ ᱟᱪᱷᱟ ᱟᱹᱰᱤ ᱱᱟᱯᱟᱭ ᱠᱟᱛᱷᱟ, ᱟᱪᱷᱟ ᱚᱱᱠᱟ ᱢᱮᱱᱟᱜ ᱠᱟᱫᱟ ᱟᱵᱚ ᱠᱳᱞᱠᱟᱛᱟ ᱨᱮ, ᱡᱟᱦᱟᱸ ᱵᱷᱤᱠᱠᱴᱳᱨᱤᱭᱟᱞ ᱢᱮᱢᱳᱨᱤᱭᱟᱞ ᱚᱸᱰᱮ ᱪᱟᱞᱟᱣ ᱵᱟᱲᱟ ᱟᱠᱟᱱᱟ ᱯᱮᱥᱮ ᱵᱟᱝ? ᱧᱮᱞ ᱵᱟᱲᱟ ᱠᱟᱜ
ᱵᱟᱝ-ᱟ, ᱟᱸ ᱵᱟᱞᱮ ᱪᱟᱞᱟᱣ ᱠᱟᱱᱟ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ, ᱡᱮ ᱪᱟᱞᱟᱜ ᱟᱞᱮ᱾ ᱟᱫᱚ ᱚᱠᱛᱚ ᱠᱚ ᱵᱟᱝᱞᱮ ᱧᱟᱢ ᱟᱠᱟᱫ ᱛᱮ ᱵᱟᱝᱞᱮ ᱪᱟᱞᱟᱣ ᱟᱠᱟᱱᱟ᱾
ᱠᱳᱞᱠᱟᱛᱟ ᱨᱮᱫᱚ ᱟᱭᱢᱟ ᱞᱮᱠᱟᱱ ᱧᱮᱞ ᱡᱟᱭᱜᱟ ᱢᱮᱱᱟᱜ ᱟᱠᱟᱫᱟ᱾ ᱟᱪᱪᱷᱟ ᱠᱳᱞᱠᱟᱛᱟ ᱨᱮ ᱠᱳᱞᱠᱟᱛᱟ ᱨᱮ ᱢᱟᱜᱽ ᱢᱚᱬᱮ ᱦᱩᱜ ᱦᱩᱭ ᱦᱩᱭᱱᱟ ᱯᱟᱨᱚ ᱢᱮᱱᱟ ᱡᱟᱦᱟᱸ ᱟᱢᱫᱟᱭ ᱟᱭᱢᱟ ᱫᱤᱱ ᱜᱮ ᱦᱩᱭ ᱮᱱᱟ᱾ ᱟᱪᱪᱷᱟ ᱚᱱᱟ ᱠᱚᱨᱮ ᱯᱮ ᱪᱟᱞᱟᱣ ᱵᱟᱲᱟᱣ ᱟᱠᱟᱱᱟ ᱥᱮ ᱵᱟᱝ ᱢᱟᱜᱽ-ᱢᱚᱬ ᱪᱮᱫ ᱞᱮᱠᱟ ᱦᱩᱭᱩᱜᱼᱟ ᱪᱮᱫᱟᱜ ᱠᱚᱨᱟᱣᱟ ᱚᱸᱰᱮ-ᱟᱜ ᱢᱟᱜᱽ-ᱢᱚᱬᱮ ᱚᱱᱟ ᱠᱚ ᱵᱟᱲᱟᱭ ᱜᱮᱭᱟ?
ᱦᱮᱸ ᱚᱸᱰᱮ ᱫᱚ ᱪᱟᱞᱟᱣ ᱫᱚ ᱵᱟᱝ ᱦᱩᱭ ᱟᱠᱟᱱᱟ, ᱛᱚ ᱵᱟᱲᱟᱭ ᱫᱩᱧ ᱵᱟᱲᱟᱭ ᱜᱮᱭᱟ ᱡᱮ ᱚᱸᱰᱮ ᱫᱚ ᱫᱤᱥᱚᱢ ᱢᱟᱜᱽ-ᱢᱚᱬᱮ ᱦᱩᱭᱩᱜᱼᱟ᱾ ᱡᱟᱦᱟᱸ ᱛᱤᱱᱟᱹᱜ ᱠᱳᱞᱠᱟᱛᱟᱨᱮ ᱟ ᱟᱹᱫᱤᱵᱟᱹᱥᱤ ᱦᱚᱲ ᱠᱚ ᱢᱮᱱᱟᱜ ᱠᱚᱣᱟ, ᱩᱱᱠᱩ ᱠᱚ ᱢᱤᱫ ᱡᱩᱢᱤᱫ ᱠᱟᱛᱮᱜ ᱠᱚ ᱠᱚᱨᱟᱣ ᱜᱮᱭᱟ ᱠᱚ᱾
ᱚᱱᱟ ᱫᱚ ᱪᱮᱫᱟᱜ ᱦᱩᱭᱩᱜᱼᱟ ᱪᱮᱫ ᱞᱟᱹᱜᱤᱫ ᱠᱚ ᱠᱚᱨᱟᱣᱟ ᱥᱮ ᱪᱮᱫ ᱞᱟᱹᱜᱤᱫ ᱠᱚ ᱦᱩᱭ ᱦᱚᱪᱚᱭᱟ ᱢᱟᱜᱚᱬᱮ ᱪᱮᱫᱟᱜ ᱠᱚ ᱵᱚᱸᱜᱟ ᱵᱩᱨᱩᱭᱟ? ᱯᱟᱹᱦᱤᱞ ᱫᱚ ᱵᱟᱝ ᱛᱟᱦᱮᱸ ᱠᱟᱱᱟ ᱱᱚᱣᱟ ᱢᱟ,
ᱦᱮᱸ ᱦᱮᱸ ᱵᱚᱱ ᱫᱚᱠᱚ ᱵᱚᱸᱜᱟ ᱵᱩᱨᱩᱭᱟ ᱵᱚᱸᱜᱟ ᱵᱩᱨᱩᱭᱟᱠᱚ ᱡᱮ ᱚᱱᱟ ᱟᱛᱩ ᱨᱮᱱ ᱥᱮ ᱚᱱᱟ ᱥᱚᱦᱚᱨ ᱵᱟᱡᱟᱨ ᱥᱩᱨ ᱨᱮᱱ ᱮᱸ ᱦᱚᱲ ᱠᱚ ᱢᱟᱹᱱᱢᱤ ᱠᱚ ᱡᱟᱛᱮ ᱵᱷᱟᱜᱤ ᱠᱚ ᱛᱟᱦᱮᱱ ᱢᱟ, ᱚᱱᱟ ᱱᱤᱭᱮ ᱛᱮᱠᱚ ᱵᱚᱸᱜᱟ ᱵᱩᱨᱩᱭᱟ, ᱟᱨ ᱟᱹᱰᱤ ᱟᱹᱰᱤᱢ ᱜᱚᱴᱟ ᱫᱤᱥᱚᱢ ᱨᱮᱱ ᱦᱚᱲ ᱚᱸᱰᱮ ᱠᱚ ᱡᱟᱣᱨᱟᱜ ᱟᱠᱚ, ᱡᱟᱣᱨᱟ ᱠᱟᱛᱮᱜ ᱮᱱᱮᱡ ᱥᱮᱨᱮᱧ, ᱮᱱᱮᱡ ᱥᱮᱨᱮᱧ ᱟᱠᱚ᱾
ᱵᱟᱵᱟ ᱡᱟᱦᱟᱸ ᱟᱞᱮ ᱠᱚᱞᱮ ᱟᱸᱡᱚᱢ ᱟᱠᱟᱫᱟ ᱱᱚᱝᱠᱟ ᱫᱚ ᱵᱟᱞᱮ ᱟᱸᱡᱚᱢ ᱟᱠᱟᱫᱼᱟ᱾ ᱟᱫᱚ ᱟᱯᱮ ᱫᱚ ᱦᱟᱸᱜ ᱚᱱᱠᱟ ᱯᱮ ᱟᱸᱡᱚᱢ ᱠᱟᱫᱟ ᱚᱱᱠᱟ ᱯᱮ ᱵᱟᱲᱟᱭᱟ, ᱟᱫᱚ ᱵᱟᱝᱞᱮ ᱵᱟᱲᱟᱭᱟᱱᱟ ᱛᱚ ᱟᱞᱮ ᱫᱚ ᱱᱚᱝᱠᱟᱞᱮ ᱟᱸᱡᱚᱢ ᱟᱠᱟᱫᱟ ᱡᱮ ᱚᱸᱰᱮ ᱯᱟᱹᱦᱤᱞ ᱫᱚ ᱵᱟᱝ ᱛᱟᱦᱮᱸ ᱠᱟᱱᱟ ᱱᱮᱛᱟᱨ ᱠᱚ ᱮᱛᱚᱦᱚᱵ ᱠᱟᱫᱟ ᱢᱚᱴᱟᱢᱩᱴᱤ ᱩᱱᱟᱹᱜ
ᱦᱮᱸ ᱚᱱᱟᱢᱟ ᱵᱟᱰᱟᱭ ᱵᱟᱹᱱᱩᱜᱼᱟ, ᱟᱢ
ᱡᱟᱜᱮ ᱱᱟᱯᱟᱭ ᱠᱟᱛᱷᱟ᱾ ᱫᱚ ᱡᱟᱦᱟᱸ ᱩᱰᱩᱝ ᱵᱟᱲᱟᱭ ᱦᱮᱱᱟ-ᱟ, ᱚᱸ ᱱᱚᱝᱠᱟ ᱠᱟᱱᱟ ᱚᱸᱰᱮ ᱠᱚ ᱮᱛᱚᱦᱚᱵ ᱠᱟᱫᱟ ᱦᱩᱭᱮᱱ ᱜᱮᱭᱟ ᱠᱤᱪᱷᱩ ᱥᱟᱞᱮ ᱫᱚ ᱦᱩᱭᱮᱱ ᱜᱮᱭᱟ ᱟᱨ ᱚᱸᱰᱮ ᱫᱚ ᱡᱟᱦᱟᱸᱭ ᱚᱸᱰᱮ ᱠᱚ ᱯᱟᱲᱦᱟᱜ ᱠᱟᱱᱟ ᱥᱚᱦᱚᱨ ᱴᱟᱣᱩᱱ ᱵᱟᱡᱟᱨ ᱨᱮᱠᱚ ᱛᱟᱦᱮᱱᱟ ᱩᱱᱠᱩ ᱠᱚ ᱜᱤᱫᱽᱨᱟᱹ ᱡᱟ ᱚᱱᱟ ᱠᱚᱠᱚ ᱧᱮᱞ ᱥᱮᱬᱟᱭᱢᱟ ᱟᱞᱮ ᱥᱟᱶᱛᱟ ᱨᱮ ᱟᱞᱮᱭᱟᱜ ᱱᱚᱝᱠᱟᱱ ᱢᱮᱱᱟᱜ ᱟᱠᱟᱫᱟ ᱩᱱᱠᱩ ᱩᱱᱟᱹᱜ ᱢᱟᱨᱟᱝ ᱩᱛᱱᱟᱹᱣ ᱠᱟᱫᱟ ᱠᱚ ᱩᱱᱟᱹᱜ ᱢᱟᱨᱟᱝ ᱚᱱᱟ ᱩᱫᱽᱡᱳᱜᱽ ᱠᱚ ᱮᱢ ᱠᱟᱫᱟ ᱥᱮ ᱟᱠᱚ ᱜᱤᱫᱽᱨᱟᱹ ᱠᱚᱠᱚ ᱱᱟ ᱛᱟᱠᱟ ᱢᱟ ᱪᱮᱫ ᱠᱚ ᱮᱢᱟ ᱠᱚᱣᱟ ᱟᱠᱚ ᱢᱟ ᱥᱚᱨ ᱴᱟᱣᱩᱱ ᱨᱮᱠᱚ ᱛᱟᱦᱮᱱᱟ ᱟᱫᱚ ᱟᱠᱚ ᱩᱱᱠᱩ ᱥᱮᱫᱛᱮ ᱥᱮᱬᱟᱭᱟᱠᱚ ᱪᱤᱠᱟᱹᱛᱮ ᱵᱟᱰᱟᱭᱟ ᱠᱚ ᱪᱤᱠᱟᱹᱛᱮ ᱟᱞᱮ ᱥᱟᱶᱛᱟ ᱨᱮᱱᱟᱜ ᱵᱚᱸᱜᱟ ᱵᱩᱨᱩ ᱪᱮᱫ ᱢᱮᱱᱟᱜ ᱠᱟᱫᱟ ᱮᱢᱱᱛᱮ ᱡᱟᱦᱟᱸᱮ ᱵᱚᱸᱜᱟ ᱵᱩᱨᱩᱭᱟ ᱡᱟᱦᱟᱸᱭᱮ ᱵᱚᱸᱜᱟᱼᱵᱩᱨᱩᱭᱟ ᱩᱱᱤ ᱢᱟ ᱱᱟᱯᱟᱭ ᱞᱟᱹᱭ ᱱᱟᱯᱟᱭ ᱞᱟᱹᱜᱤᱫ ᱜᱮ ᱵᱚᱸᱜᱟᱼᱵᱩᱨᱩᱭᱟ ᱮᱸᱰᱮᱠᱷᱟᱱ ᱚᱸᱰᱮ ᱮᱱᱮᱡ ᱥᱮᱨᱮᱧ ᱟᱠᱚ ᱪᱮᱫ ᱞᱮᱠᱟ ᱟᱵᱚ ᱥᱟᱱᱛᱟᱲ ᱥᱟᱶᱛᱟ ᱨᱮᱱᱟᱜ ᱪᱮᱫ ᱞᱮᱠᱟ ᱵᱚᱱ ᱨᱟᱹᱥᱠᱟᱹᱭᱟ ᱚᱠᱟ ᱞᱮᱠᱟ ᱟᱵᱚᱱ ᱨᱮᱱ ᱵᱚᱸᱜᱟ ᱠᱚ ᱦᱤᱡᱩᱜᱼᱟ ᱚᱱᱟ ᱠᱚ ᱵᱟᱨᱮᱛᱮ ᱚᱱᱟ ᱞᱟᱹᱜᱤᱫ ᱛᱮ ᱚᱱᱟ ᱠᱚᱨᱟᱣ ᱠᱟᱫᱟ ᱥᱮ ᱚᱸᱰᱮ ᱠᱚ ᱮᱦᱚᱵ ᱠᱟᱫᱟ ᱟᱨ ᱚᱱᱠᱟ ᱫᱚ ᱟᱵᱚ ᱫᱚ ᱦᱟᱸᱜ ᱵᱟᱹᱱᱩᱜ ᱟᱠᱟᱫ ᱛᱟᱵᱚᱱᱟ ᱛᱚᱵᱮ ᱡᱚᱛᱚ ᱠᱚᱛᱮ ᱵᱚ ᱟᱸᱡᱚᱢ ᱦᱩᱭ ᱟᱠᱟᱱᱟ ᱢᱤᱫᱴᱟᱝ ᱯᱩᱞᱤᱥ ᱠᱮᱢᱯ ᱢᱮᱱᱟᱜ ᱠᱟᱫᱟ ᱚᱱᱟ ᱠᱮᱢᱯ ᱨᱮᱜᱮ ᱚᱸᱰᱮᱜ ᱢᱤᱫᱴᱟᱝ ᱦᱩᱰᱤᱧ ᱮᱨᱤᱭᱟ ᱠᱚ ᱦᱟᱛᱟᱣ ᱠᱟᱫᱟ ᱥᱮ ᱚᱸᱰᱮ ᱯᱟᱹᱦᱤᱞ ᱠᱷᱚᱱᱟᱜ ᱠᱚᱨᱟᱣ ᱟᱹᱜᱩᱭᱮᱫ ᱛᱮ ᱢᱳᱴᱟᱢᱩᱴᱤ ᱠᱤᱪᱷᱩ ᱥᱟᱞ ᱦᱩᱭᱮᱱ ᱜᱮᱭᱟ ᱛᱚ ᱚᱱᱟ ᱞᱮᱠᱟᱛᱮ ᱚᱸᱰᱮ ᱠᱚ ᱟᱲᱟᱜ ᱟᱠᱚᱣᱟ ᱥᱮ ᱤᱱᱟᱹ ᱫᱤᱱ ᱨᱮᱠᱚ ᱠᱚᱨᱟᱣ ᱟᱹᱜᱩᱭᱮᱫᱟ
ᱚ ᱚᱱᱟᱢᱟ ᱵᱟᱲᱟᱭ ᱵᱟᱹᱱᱩᱜᱼᱟ ᱞᱟᱹᱭ ᱠᱮᱫᱟ ᱵᱤᱱ ᱵᱷᱟᱜᱮ ᱜᱮ
ᱟᱪᱪᱷᱟ
ᱛᱟᱞᱦᱮ ᱟᱯᱮ ᱟᱛᱩᱨᱮ ᱢᱟᱜᱢᱚᱬᱮ ᱠᱚᱫᱚ ᱦᱩᱭᱩᱜ ᱟᱥᱮ ᱵᱟᱝ
ᱵᱟᱝᱟ ᱟᱞᱮ ᱟᱛ ᱨᱮᱫᱚ ᱢᱟᱜᱢᱚᱬᱮ ᱵᱟᱝ ᱦᱩᱭᱩᱜᱼᱟ ᱟᱞᱮ ᱟᱛᱩ ᱨᱮᱫᱚ ᱵᱟᱠᱷᱟᱱ ᱠᱚ ᱞᱟᱹᱭ ᱜᱮᱭᱟ ᱢᱤᱫ ᱟᱛᱳ ᱨᱮ ᱢᱤᱫ ᱡᱟᱦᱮᱨ ᱟᱫᱚ ᱟᱞᱮ ᱟᱛᱳ ᱫᱚ ᱵᱟᱨᱭᱟ ᱡᱟᱦᱮᱨ ᱢᱮᱱᱟᱜ ᱛᱟᱞᱮᱭᱟ ᱟᱹᱛᱩ ᱟᱹᱛᱩ ᱞᱮᱠᱟ ᱫᱚ ᱢᱟᱜ ᱢᱚᱬᱮ ᱵᱚᱫᱚᱞ ᱛᱮ ᱦᱮᱸ ᱟᱹᱛᱩ ᱨᱮᱱᱟᱜ ᱢᱟᱜ ᱢᱤᱫᱴᱟᱝ ᱫᱚ ᱢᱟᱜ ᱢᱚᱬᱮ ᱵᱚᱫᱚᱞ ᱛᱮ ᱡᱟᱦᱮᱨ ᱫᱚ ᱢᱮᱱᱟᱜ ᱠᱟᱫᱟ ᱠᱟᱹᱢᱤ ᱫᱚ ᱢᱤᱫᱴᱮᱱ ᱜᱮᱭᱟ ᱟ ᱟᱵᱟ ᱵᱩᱛᱤ ᱨᱮᱞᱮ ᱮᱢᱟ ᱠᱚᱣᱟ ᱟᱞᱮ ᱫᱚ ᱟᱞᱮ ᱫᱚ ᱵᱟᱞᱮ ᱢᱟᱜ ᱢᱚᱬᱮᱮᱜᱼᱟ ᱟᱞᱮ ᱫᱚ ᱵᱟᱦᱟ ᱨᱮᱜᱮ ᱢᱟᱨᱟᱝ ᱢᱟᱨᱟᱝ ᱫᱟᱲᱮ ᱠᱚᱞᱮ ᱮᱢ ᱠᱚᱣᱟ ᱦᱩᱸ ᱟᱞᱮ ᱥᱩᱨ ᱥᱩᱯᱩᱨ ᱟ ᱟᱹᱛᱩᱳ ᱠᱚᱨᱮ ᱠᱚ ᱢᱟᱜ ᱢᱚᱬᱮᱜ ᱜᱮᱭᱟ ᱡᱮᱢᱚᱱ ᱫᱚ ᱚᱠᱚᱭ ᱫᱚ ᱢᱚᱬᱮ ᱵᱚᱪᱷᱚᱨ ᱚᱠᱚᱭ ᱫᱚ ᱯᱮ ᱵᱚᱪᱷᱚᱨ ᱚᱠᱚᱭ ᱫᱚ ᱚᱱᱠᱟ ᱟᱨ ᱪᱮᱫ ᱚᱠᱚᱭ ᱫᱚ ᱮᱭᱟᱭ ᱵᱚᱪᱷᱚᱨ ᱱᱚᱝᱠᱟᱱᱟᱜ ᱢᱮᱱᱟᱜ ᱠᱟᱫᱟ ᱟᱸ ᱟᱞᱮ ᱫᱚ ᱚᱱᱠᱟ ᱫᱚ ᱢᱟᱜᱢᱚᱲᱮ ᱫᱚ ᱵᱟᱝ ᱟᱞᱮ ᱫᱚ ᱫᱟᱢᱵᱟᱦᱟᱨ ᱜᱮᱞᱮ ᱮᱢ ᱠᱚᱣᱟ ᱦᱩᱰᱤᱧ ᱫᱟᱲᱮ ᱦᱚᱸᱚᱸ ᱟᱨ ᱢᱟᱨᱟᱝ ᱫᱟᱲᱮ ᱦᱚᱸ
ᱚ
ᱟᱞᱮ ᱟᱯᱮ ᱫᱚ ᱵᱟᱦᱟ ᱨᱮᱜᱮ ᱟᱹᱰᱤ ᱞᱮ ᱨᱟᱹᱥᱠᱟᱹᱭᱟ ᱛᱚ
ᱦᱮᱸ ᱛᱚᱠᱷᱚᱱ ᱜᱮ ᱛᱟᱦᱚᱞᱮ ᱯᱮᱨᱟ ᱠᱚᱯᱮ ᱠᱷᱚᱡ ᱠᱚᱣᱟ
ᱦᱳᱭ ᱦᱳ ᱦᱳᱭ
ᱦᱚᱯᱚᱱ ᱮᱨᱟ ᱡᱟᱶᱟᱭ ᱜᱚᱝᱠᱮᱛᱽ ᱠᱚᱦᱚ ᱛᱚᱠᱷᱚᱱ ᱵᱟᱦᱟ ᱠᱚᱨᱮ ᱜᱮ ᱛᱚ ᱠᱚ ᱠᱷᱚᱡ ᱠᱚᱣᱟ ᱠᱚ ᱵᱟᱦᱟ ᱨᱮ ᱥᱚᱦᱚᱨᱟᱭ ᱨᱮ
ᱦᱳᱭ ᱛᱟᱦᱚᱞᱮ ᱟᱯᱮ ᱠᱷᱚᱱ ᱫᱚ ᱟᱯᱮ ᱥᱮᱱ ᱫᱚ ᱵᱟᱦᱟ ᱨᱮ ᱠᱚ ᱵᱟᱦᱟ ᱨᱮ ᱥᱚᱦᱨᱟᱭ ᱠᱚᱨᱮ ᱟᱯᱮ ᱫᱚᱯᱮ ᱠᱷᱚᱡ ᱠᱚᱭᱟ ᱥᱮ ᱵᱟᱝ ᱯᱮᱲᱟ ᱠᱚ
ᱦᱮᱸ ᱠᱷᱚᱡ ᱠᱚᱜᱮᱭᱟᱞᱮ ᱦᱟᱛᱚᱢ ᱠᱩᱢᱟᱹᱝ ᱞᱮ ᱠᱷᱚᱡᱽ ᱠᱚᱣᱟ ᱟᱨ ᱡᱶᱟᱭ ᱜᱚᱝᱠᱮᱛᱽ ᱦᱚᱯᱚᱱ